ᱦᱮᱸ ᱡᱚᱸᱦᱟᱨ ᱜᱮ ᱜᱚᱝᱠᱮ᱾
ᱟᱪᱪᱷᱟ ᱜᱚᱝᱠᱮ ᱪᱮᱫ ᱠᱚᱪᱚ ᱥᱟᱰᱮ ᱠᱟᱱᱟ᱾
ᱜᱚᱝᱠᱮ ᱡᱟᱦᱟᱸᱱᱟᱥ ᱟᱪᱪᱷᱟ ᱟᱪᱪᱷᱟ ᱥᱟᱲᱮ ᱠᱟᱱᱟ ᱜᱚᱝᱠᱮ ᱱᱤᱛᱚᱝ?
ᱦᱮᱸ ᱜᱚᱝᱠᱮ ᱱᱟᱜ-ᱠᱷᱟᱱ ᱚᱠᱟ ᱞᱮᱠᱟ ᱪᱚᱦᱜ ᱦᱮᱸ ᱱᱮᱛ ᱛᱚᱜ ᱫᱚ ᱴᱷᱤᱠ ᱜᱮ ᱥᱟᱰᱮ ᱠᱟᱱᱟ ᱱᱟᱦᱟᱜ ᱟᱨ ᱜᱚᱝᱠᱮ ᱛᱟᱦᱚᱞᱮ ᱠᱤᱫᱩᱜ ᱵᱟᱲᱟ ᱠᱚᱫᱚ ᱟᱵᱤᱱᱟᱜ ᱦᱩᱭᱱᱟ ᱥᱮ ᱵᱟᱝ?
ᱦᱮᱸ ᱜᱚᱝᱠᱮ ᱟᱹᱞᱤᱧᱟᱜ ᱫᱚ ᱦᱩᱭᱱᱟ᱾ ᱟᱨ ᱦᱩᱭᱛᱮᱫ ᱠᱟᱹᱴᱤᱡ ᱞᱤᱧ ᱫᱩᱲᱩᱜ ᱡᱤᱨᱟᱹᱣ ᱠᱟᱱᱟ᱾ ᱦᱮᱸ ᱫᱩᱲᱩᱵ ᱡᱤᱨᱟᱹᱣ ᱠᱟᱱᱟᱞᱤᱧ ᱱᱤᱛᱚᱝ ᱫᱚ᱾
ᱟᱪᱪᱷᱟ ᱟᱹᱰᱤ ᱱᱟᱯᱟᱭ ᱦᱮᱸ ᱟᱫᱚ ᱜᱚᱢᱠᱮ ᱱᱚᱜᱼᱚᱭ ᱡᱟᱦᱟᱸ ᱫᱟᱨᱟᱭ ᱠᱟᱱ ᱟᱵᱚ ᱥᱟᱢᱟᱝ ᱨᱮ ᱥᱮᱴᱮᱨᱚᱜ ᱠᱟᱱ ᱫᱚ ᱱᱟᱦᱟᱜ ᱱᱚᱭᱮ ᱟᱜᱚᱥᱴ ᱵᱤᱥᱥᱚ ᱟᱹᱫᱤᱵᱟᱹᱥᱤ ᱫᱤᱵᱚᱥ᱾ ᱟᱫᱚ ᱱᱚᱣᱟ ᱵᱤᱥᱥᱚ ᱟᱹᱫᱤᱵᱟᱹᱥᱤ ᱫᱤᱵᱚᱥ ᱫᱚ ᱟᱯᱮ ᱥᱮᱫ ᱫᱚ ᱚᱠᱟ ᱞᱮᱠᱟ ᱯᱮ ᱢᱟᱱᱟᱣ ᱜᱮᱭᱟ ᱜᱚᱝᱠᱮ?
ᱛᱚ ᱞᱟᱹᱭ ᱞᱮᱠᱷᱟᱱ ᱟᱞᱮ ᱥᱮᱫ ᱫᱚ ᱱᱚᱣᱟ ᱵᱤᱥᱥᱚ ᱟᱹᱫᱤᱵᱟᱹᱥᱤ ᱫᱤᱵᱚᱥ ᱫᱚ ᱱᱚᱭ ᱟᱜᱚᱥᱴ ᱨᱮᱱᱟᱜ ᱛᱚ ᱞᱟᱹᱭ ᱞᱮᱠᱷᱟᱱ ᱫᱚ ᱟᱹᱲᱤ ᱱᱟᱯᱟᱭ ᱛᱮᱜᱮ ᱞᱮ ᱢᱟᱱᱟᱣ ᱜᱮᱭᱟ᱾ ᱪᱟᱜ ᱥᱮ ᱢᱟᱱᱟᱣ ᱫᱚᱨᱠᱟᱨᱚᱜ ᱠᱟᱱ ᱜᱮᱭᱟ ᱵᱟᱢ ᱢᱟᱱᱟᱣ ᱨᱮᱦᱚᱸ ᱵᱟᱝ ᱜᱟᱱᱚᱜ ᱠᱟᱱᱟ ᱟᱞᱮ ᱥᱮᱫ ᱫᱚᱠᱚ ᱱᱟᱯ ᱛᱚ ᱜᱚᱝᱠᱮ ᱟᱯᱮ ᱥᱮᱫ ᱫᱚ ᱪᱮᱫ ᱞᱮᱠᱟ ᱠᱚ ᱢᱟᱱᱟᱣ ᱜᱮᱭᱟ?
ᱟᱪᱪᱷᱟ ᱟᱹᱰᱤ ᱱᱟᱯᱟᱭ, ᱡᱟᱦᱟᱸ ᱱᱟᱦᱟᱜ ᱟᱞᱮ ᱟᱹᱛᱩ ᱨᱮᱫᱚ, ᱟᱞᱮ ᱟᱛᱚ ᱨᱮᱱ ᱮᱠᱟᱞᱛᱮ ᱯᱩᱨᱩᱫᱷᱩᱞ ᱠᱷᱚᱱ ᱮᱦᱚᱵ ᱠᱟᱛᱮᱫ ᱦᱟᱲᱟᱢ ᱵᱩᱲᱦᱤ ᱜᱤᱫᱟᱹᱨ ᱯᱤᱫᱟᱹᱨ ᱥᱟᱱᱟᱢ ᱞᱮᱠᱟᱱ ᱠᱚᱜᱮ ᱩᱱ ᱦᱤᱞᱳᱜ ᱫᱚ ᱥᱮᱛᱟᱜ ᱨᱮ ᱱᱟᱦᱟᱜ ᱛᱳᱯᱳ ᱥᱟᱯᱷᱟ ᱠᱟ ᱛᱮ ᱟᱫᱚ ᱟᱹᱛᱩ ᱨᱮᱱᱟᱜ ᱠᱮᱞᱟᱵᱽ ᱴᱷᱮᱱ ᱱᱟᱦᱟᱜ ᱞᱮ ᱥᱮᱱ ᱡᱟᱣᱨᱟᱜᱼᱟ᱾ ᱟᱨ ᱥᱮᱱ ᱡᱟᱣᱨᱟ ᱠᱟᱛᱮᱫ ᱩᱱ ᱦᱤᱞᱳᱜ ᱫᱚ ᱟᱹᱛᱩ ᱨᱮᱱᱟᱜ ᱥᱮ ᱚᱱᱟ ᱠᱞᱟᱵᱽ ᱠᱷᱚᱱᱟᱜ ᱡᱟᱦᱟᱸ ᱪᱤᱨ ᱢᱮᱱᱟᱜ ᱛᱟᱞᱮᱭᱟ ᱱᱟᱦᱟᱜ ᱚᱱᱟᱞᱮ ᱩᱰᱷᱟᱹᱣᱟ, ᱚᱱᱟ ᱩᱰᱷᱟᱹᱣ ᱛᱟᱭᱚᱢ ᱜᱮ ᱱᱟᱦᱟᱜ ᱟ ᱫᱚ ᱟᱞᱮ ᱟᱹᱛᱩ ᱠᱚᱨᱮᱱ ᱡᱟᱸᱦᱟᱭ ᱯᱩᱨᱩᱫᱷᱩᱞ ᱠᱩ ᱥᱮ ᱡᱟᱦᱟᱸᱭ ᱱᱚᱝᱠᱟ ᱱᱟᱦᱟᱜ ᱮᱸ ᱵᱤᱥᱥᱚ ᱟᱹᱫᱤᱵᱟᱹᱥᱤ ᱫᱤᱵᱚᱥ ᱤᱫᱤ ᱠᱟᱛᱮᱫ ᱱᱟᱦᱟᱜ ᱠᱚ ᱮᱸ ᱢᱤᱫᱵᱟᱨ ᱠᱟᱛᱷᱟ ᱠᱚ ᱞᱟᱹᱭ ᱥᱟᱱᱟ ᱠᱚᱣᱟ ᱱᱟᱦᱟᱜ ᱩᱱᱠᱩ ᱟᱫᱚ ᱞᱟᱹᱭ ᱨᱮᱱᱟᱜ ᱫᱟᱣ ᱞᱮ ᱮᱢᱟ ᱠᱚᱣᱟ᱾ ᱟᱨ ᱜᱚᱝᱠᱮ ᱟᱯᱮ ᱥᱮᱫ ᱱᱚᱝᱠᱟ ᱦᱩᱭᱩᱜ ᱜᱮᱭᱟ ᱥᱮ ᱵᱟᱝ?
ᱦᱮᱸ ᱜᱚᱝᱠᱮ ᱞᱟᱹᱭ ᱞᱮᱠᱷᱟᱱ ᱟᱞᱮ ᱥᱮᱫ ᱫᱚ ᱡᱟᱸᱦᱟᱸ ᱞᱮᱠᱟ ᱵᱤᱱ ᱞᱟᱹᱭ ᱠᱮᱫᱟ ᱟᱹᱰᱤ ᱱᱟᱯᱟᱭ ᱜᱮᱵᱤᱱ ᱞᱟᱹᱭ ᱠᱮᱫᱟ᱾ ᱡᱟᱸᱦᱟᱸ ᱱᱚᱭ ᱟᱜᱚᱥᱴ ᱨᱮᱱᱟᱜ ᱵᱤᱥᱥᱚ ᱟᱹᱫᱤᱵᱟᱹᱥᱤ ᱫᱤᱵᱚᱥ ᱫᱚ ᱟᱞᱮ ᱥᱮᱫ ᱫᱚ ᱱᱚᱜᱚᱱᱠᱟ ᱡᱟᱸᱦᱟᱸ ᱢᱮᱱᱟᱜ ᱠᱚᱣᱟ ᱢᱟᱨᱟᱝ ᱢᱟᱨᱟᱝ ᱥᱮᱪᱮᱫ ᱟᱱ ᱠᱩ ᱩᱱᱠᱩ ᱫᱚ ᱟᱹᱰᱤ ᱱᱟᱯᱟᱭ ᱠᱚ ᱨᱚᱲᱟ, ᱥᱮ ᱞᱟᱹᱭ ᱟᱠᱩ ᱱᱚᱣᱟ ᱡᱟᱸᱦᱟᱸ ᱱᱚᱣᱟ ᱤᱫᱤ ᱠᱟᱛᱮ ᱟᱹᱫᱤᱵᱟᱹᱥᱤ ᱫᱤᱵᱚᱥ ᱤᱫᱤ ᱠᱟᱛᱮ,
ᱟᱪᱪᱷᱟ ᱦᱳᱭ ᱟᱞᱮ ᱥᱮᱫ ᱦᱚᱸ ᱚᱱᱠᱟ ᱜᱮ ᱦᱩᱭᱩᱜ ᱠᱟᱱᱟ ᱟᱨ ᱛᱟᱦᱚᱞᱮ, ᱟᱞᱮ ᱢᱟ ᱤᱱᱟᱹ ᱛᱟᱭᱚᱢ ᱫᱚ ᱱᱟᱦᱟᱜ ᱵᱚᱞ ᱠᱷᱮᱞ ᱠᱚᱞᱮ ᱦᱩᱭ ᱦᱚᱪᱚᱭ ᱜᱮᱭᱟ ᱜᱚᱝᱠᱮ ᱦᱳᱭ᱾ ᱟᱱᱟ ᱯᱷᱩᱴᱵᱚᱞ ᱠᱷᱮᱞ ᱠᱩ ᱟᱫᱚ ᱜᱚᱢᱠᱮ ᱟᱯᱮᱥᱮᱫ ᱛᱟᱦᱚᱞᱮ ᱱᱚᱜᱼᱚ ᱱᱚᱠᱟ ᱱᱚᱣᱟ ᱫᱤᱱ ᱨᱮ ᱠᱷᱮᱞ ᱠᱩ ᱯᱮ ᱦᱩᱭ ᱩᱪᱚᱭ ᱜᱮᱭᱟ ᱥᱮ ᱵᱟᱝ?
ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱫᱟ ᱪᱟᱜ ᱥᱮ ᱩᱱ ᱡᱚᱠᱷᱚᱱ ᱫᱚ ᱟᱞᱮ ᱦᱚᱸ ᱞᱟᱹᱭ ᱞᱮᱠᱷᱟᱱ ᱫᱚ ᱟᱞᱮ ᱚᱱᱛᱮ ᱦᱚᱸ ᱱᱚᱜᱼᱚ ᱱᱤᱭᱟᱹ ᱵᱚᱞ ᱠᱷᱮᱞ ᱠᱩ ᱚᱱᱩᱥᱴᱷᱟᱱ ᱠᱚᱫᱩ ᱠᱚ ᱫᱚᱦᱚᱭ ᱜᱮᱭᱟ᱾ ᱟᱨ ᱱᱤᱭᱟᱹ ᱫᱚ ᱟᱞᱮᱥᱮᱫ ᱫᱚ ᱞᱟᱹᱭ ᱞᱮᱠᱷᱟᱱ ᱫᱚ ᱱᱚᱜᱚᱭ ᱡᱮ ᱱᱚᱭ ᱟᱜᱚᱥᱴ ᱱᱟᱜ ᱟᱫᱤᱵᱟᱹᱥᱤ ᱫᱤᱵᱚᱥ ᱵᱤᱥᱥᱚ ᱟᱹᱫᱤᱵᱟᱹᱥᱤ ᱫᱤᱵᱚᱥ ᱫᱚ ᱯᱷᱩᱴᱵᱚᱞ ᱠᱷᱮᱞ ᱫᱚᱞᱮ ᱟᱞᱮ ᱫᱚᱞᱮ ᱠᱚᱨᱟᱣ ᱩᱪᱩᱭᱮᱫᱟ ᱥᱮ ᱟᱹᱰᱤ ᱜᱟᱱ ᱱᱤᱭᱟᱹ ᱫᱚᱞᱮ ᱠᱚᱨᱟᱣ ᱚᱪᱚᱭᱮᱫ ᱠᱟᱱ ᱜᱮᱭᱟ᱾ ᱛᱚ ᱜᱚᱝᱠᱮ ᱟᱯ ᱯᱟᱥᱮᱫ ᱫᱚ ᱢᱟᱱᱮ ᱚᱱᱟ ᱯᱷᱩᱴᱵᱚᱞ ᱠᱷᱮ ᱟᱨ ᱡᱟᱦᱟᱱᱟᱜ ᱠᱩ ᱮᱱᱮᱡ ᱥᱮᱨᱮᱧ ᱠᱩ
ᱦᱮᱸ ᱜᱚᱝᱠᱮ ᱟᱫᱚ ᱱᱟᱜᱠᱷᱟᱱ ᱢᱤᱫ ᱜᱷᱟᱹᱲᱤ ᱫᱚ ᱱᱟᱦᱟᱜ ᱦᱮᱸ ᱟᱫᱚ ᱢᱤᱫ ᱜᱷᱟᱹᱲᱤ ᱫᱚ ᱱᱟᱦᱟᱜ ᱛᱩᱢᱫᱟᱜ ᱴᱟᱢᱟᱠ ᱛᱮᱜᱮᱞᱮ ᱮᱱᱮᱡ ᱥᱮᱨᱮᱧ ᱜᱚᱫ ᱜᱮᱭᱟ ᱟᱨ ᱱᱚᱝᱠᱟ ᱠᱷᱮᱞ ᱠᱚᱞᱮ ᱦᱚᱪᱚᱭᱮᱫᱟ ᱛᱚ ᱱᱟᱦᱟᱜ ᱟᱫᱚ ᱚᱱᱟ ᱠᱷᱟᱹᱛᱤᱨ ᱚᱱᱠᱟ ᱫᱚᱥᱴᱟ ᱵᱟᱡᱟᱣ ᱞᱮᱱᱠᱷᱟᱱ ᱟᱫᱚ ᱚᱱᱛᱮ ᱠᱷᱮᱞ ᱴᱟᱺᱰᱤ ᱥᱮᱫ ᱞᱮ ᱪᱟᱞᱟᱜᱼᱟ ᱥᱟᱱᱟᱢ ᱠᱚᱜᱤ ᱠᱷᱮᱞ ᱠᱚᱠᱚ ᱧᱮᱞᱟ ᱩᱱ ᱦᱤᱞᱳᱜ ᱫᱚ᱾ ᱟᱫᱚ ᱮᱱᱮᱡ ᱫᱚ ᱚᱱᱟ ᱛᱮ ᱟᱹᱰᱤ ᱜᱷᱟᱹᱲᱤᱡ ᱫᱚ ᱦᱟᱜ ᱵᱟᱝ ᱞᱮ ᱮᱱᱮᱡᱚᱜ ᱠᱟᱱᱟ᱾ ᱟᱨ ᱛᱟᱦᱞᱮ ᱜᱚᱝᱠᱮ ᱱᱚᱜᱼᱚᱭ ᱱᱚᱝᱠᱟ ᱟᱞᱮᱥᱮᱫ ᱢᱟ ᱠᱟᱹᱢᱤ ᱠᱚ ᱪᱟᱞᱟᱣ ᱵᱟ ᱵᱟᱲᱟ ᱟᱠᱟᱱ ᱛᱮ, ᱟᱫᱚ ᱱᱚᱜᱼᱚᱭ ᱱᱚᱝᱠᱟ ᱱᱚᱭᱮ ᱟᱜᱚᱥᱴ ᱱᱟᱜ ᱥᱮᱴᱮᱨᱚᱜ ᱠᱟᱱᱟ᱾
ᱚᱱᱟᱛᱮ ᱛᱷᱚᱲᱟ ᱫᱚ ᱨᱟᱹᱥᱠᱟᱹ ᱧᱚᱜ ᱜᱮ ᱦᱩᱭᱩᱜ ᱜᱮᱭᱟ᱾ ᱟᱯᱮᱥᱮᱫ ᱫᱚ ᱛᱟᱦᱚᱞᱮ ᱠᱟᱹᱢᱤ ᱠᱚᱯᱮ ᱪᱟᱵᱟᱣ ᱟᱠᱟᱫ ᱛᱟᱯᱮᱭᱟ ᱥᱮ ᱵᱟᱝ?
ᱛᱚ ᱜᱚᱢᱠᱮ ᱞᱟᱹᱭ ᱞᱮᱠᱷᱟᱱ ᱟᱯᱟᱛᱚ ᱱᱤᱛᱚᱝ ᱫᱚ ᱪᱟᱞᱟᱜ ᱠᱟᱱ ᱜᱮᱭᱟ, ᱱᱤᱛᱚᱜ ᱦᱚᱸ ᱟᱹᱣᱨᱤ ᱠᱟᱹᱢᱤ ᱠᱚᱫᱚ ᱟᱹᱣᱨᱤ ᱪᱟᱵᱟᱜᱼᱟ᱾ ᱛᱚ ᱤᱧᱫᱚ ᱱᱤᱭᱟᱹᱧ ᱧᱮᱞ ᱟᱠᱟᱫᱟ ᱡᱮ ᱟᱞᱮ ᱥᱮᱫ ᱫᱚ ᱱᱚᱝᱠᱟ ᱡᱟᱦᱟᱸ ᱩᱱ ᱦᱤᱞᱚᱜ ᱫᱤᱱ ᱟᱫᱤᱵᱟᱥᱤ ᱫᱤᱵᱚᱥ ᱱᱚᱭ ᱮᱜᱚᱥᱴ ᱨᱮᱱᱟᱜ ᱡᱮᱜᱮᱛ ᱟᱫᱤᱵᱟᱥᱤ ᱫᱤᱵᱚᱥ ᱛᱚ ᱪᱟᱞᱟ ᱫᱚᱠᱚ ᱪᱟᱞᱟᱜ ᱜᱮᱭᱟ᱾ ᱟᱫᱚ ᱩᱱ ᱡᱚᱠᱷᱚᱱ ᱫᱚ ᱥᱮᱛᱟᱜ ᱵᱮᱞᱟ ᱦᱩᱭᱩᱜᱼᱟ ᱛᱚ, ᱚᱱᱟ ᱚᱠᱚᱭ ᱫᱚ ᱚᱱᱟ ᱮᱸ ᱫᱤᱵᱚᱥ ᱯᱟᱞᱚᱱ ᱠᱟᱛᱮ ᱠᱚ ᱦᱟᱡᱩᱜᱼᱟ᱾ ᱱᱚᱣᱟ ᱠᱚ ᱠᱟᱹᱢᱤ ᱠᱚ ᱠᱚᱨᱟᱣᱟ ᱟᱠᱚᱣᱟᱜᱼᱟ᱾ ᱱᱤᱝᱠᱟ ᱦᱚᱧ ᱧᱮᱞ ᱠᱟᱜ ᱜᱮᱭᱟ᱾ ᱡᱚᱛᱚ ᱦᱚᱲ ᱫᱚ ᱵᱟᱠᱚ ᱛᱟᱦᱮᱱᱟ ᱛᱚ ᱚᱸᱰᱮ ᱢᱟᱴᱷ ᱨᱮᱛᱚ ᱦᱟᱸᱜ, ᱡᱟᱦᱟᱸ ᱨᱮ ᱟᱞᱮᱭᱟᱜ ᱚᱸᱰᱮ ᱢᱟᱴᱷ ᱨᱮ ᱦᱩᱭᱩᱜᱼᱟ᱾ ᱚᱱᱛᱮ ᱨᱮᱜᱮ ᱚᱸᱰᱮ ᱜᱮ ᱟᱞᱮᱭᱟᱜ ᱫᱚ ᱠᱞᱟᱵᱽ ᱢᱮᱱᱟᱜᱼᱟ ᱾ ᱟᱨ ᱧᱮᱞ ᱟᱠᱟᱫ ᱠᱚᱜᱮᱭᱟᱹᱧ ᱡᱮ ᱵᱟᱝ ᱚᱠᱚᱭ ᱫᱚ ᱠᱟᱹᱢᱤ ᱢᱮᱱᱟᱜ ᱩᱱᱤ ᱫᱚ ᱚᱸᱰᱮ ᱢᱟᱱᱟᱣ ᱠᱟᱛᱮᱜ ᱮ ᱟᱫᱚ ᱪᱟᱞᱟᱜᱼᱟ ᱠᱟᱹᱢᱤ᱾
ᱟᱪᱪᱷᱟ, ᱦᱮᱸ ᱟᱞᱮ ᱦᱚᱸ ᱚᱱᱠᱟ ᱜᱮ ᱧᱮᱞ ᱵᱟᱲᱟᱣ ᱠᱟᱱᱟ, ᱟᱞᱮ ᱟᱹᱛᱩ ᱨᱮᱦᱚᱸ᱾ ᱱᱚᱝᱠᱟ ᱡᱟᱦᱟᱸ ᱫᱚ, ᱡᱮᱜᱮᱛ ᱡᱟᱠᱟᱛ ᱵᱤᱥᱥᱚ ᱟᱹᱫᱤᱵᱟᱹᱥᱤ ᱫᱤᱵᱚᱥ ᱦᱤᱞᱚᱜ ᱫᱚ ᱱᱟᱦᱟᱜ ᱞᱟᱹᱭ ᱞᱮᱠᱷᱟᱱ ᱫᱚ ᱩᱱ ᱦᱤᱞᱳᱜ ᱫᱚ ᱥᱟᱱᱟᱢ ᱦᱚᱲ ᱜᱮ ᱟᱞᱮ ᱟᱹᱛᱩ ᱨᱮᱱ ᱫᱚᱠᱚ ᱥᱮᱴᱮᱨᱚᱜᱼᱟ᱾ ᱟᱨ ᱥᱮᱴᱮᱨ ᱠᱟᱛᱮᱫ ᱛᱤᱱ ᱫᱷᱟᱹᱵᱤᱡ ᱟᱹᱛᱩ ᱨᱮᱱᱟᱜ ᱪᱤᱨ ᱩᱰᱷᱟᱹᱣ ᱱᱟᱦᱟᱜ ᱵᱟᱝ ᱦᱩᱭᱩᱜ ᱠᱟᱱᱟ, ᱩᱱ ᱫᱷᱟᱹᱵᱤᱡ ᱫᱚ ᱥᱟᱱᱟᱢ ᱠᱚᱜᱮ ᱠᱚ ᱛᱟᱦᱮᱸ ᱦᱟᱛᱟᱲᱚᱜᱼᱟ᱾ ᱟᱨ ᱱᱚᱝᱠᱟ ᱜᱤᱫᱽᱨᱟᱹ ᱠᱚ ᱵᱟᱹᱠᱷᱨᱟ ᱡᱚᱢᱟᱜ ᱠᱚᱫᱚ ᱱᱟᱦᱟᱜ ᱞᱮ ᱤᱫᱤ ᱛᱚᱨᱟ ᱠᱟᱜ ᱠᱮ ᱜᱮᱭᱟ᱾ ᱟᱫᱚ, ᱛᱟᱦᱞᱮ ᱜᱚᱝᱠᱮ ᱟᱯᱮ ᱢᱟ ᱦᱩᱲᱩ ᱨᱚᱦᱚᱭ ᱢᱟ ᱵᱟᱯᱮ ᱥᱟᱹᱛ ᱠᱟᱜᱼᱟ? ᱛᱟᱦᱚᱞᱮ ᱚᱠᱛᱚ ᱠᱚᱦᱚᱸ ᱟᱹᱰᱤᱢᱟ ᱵᱟᱹᱲ ᱯᱮ ᱛᱟᱦᱚᱞᱮ ᱵᱟᱝ?
ᱦᱮᱸ ᱜᱚᱢᱠᱮ ᱞᱟᱹᱭ ᱞᱮᱠᱷᱟᱱ ᱫᱚ ᱱᱤᱛ ᱦᱚᱸ ᱟᱹᱣᱨᱤ ᱥᱟᱹᱛᱚᱜᱼᱟ ᱛᱚ᱾ ᱵᱟᱝ ᱯᱩᱨᱟᱹᱣ ᱠᱟᱱᱟ, ᱧᱮᱞ ᱧᱮᱞ ᱢᱟ ᱧᱮᱞᱚᱜ ᱠᱟᱱ ᱡᱮ ᱟᱹᱣᱨᱤ ᱯᱩᱨᱟᱹᱜ-ᱟ᱾ ᱛᱚ ᱡᱟᱦᱟᱸ ᱟᱹᱞᱤᱧ ᱞᱤᱧ ᱵᱟᱲᱟᱭᱟ ᱡᱮ ᱧᱮᱞ ᱟᱹᱜᱩ ᱠᱟᱫᱟᱞᱤᱧ ᱡᱮ ᱱᱤᱭᱟᱹ ᱫᱷᱟᱣ ᱦᱚᱸ ᱪᱟᱞᱟᱣᱮᱱ ᱫᱷᱟᱣ ᱦᱚᱸ ᱚᱱᱠᱟᱜ ᱜᱮ ᱥᱮᱴᱮᱨ ᱠᱚ ᱛᱟᱦᱮᱸ ᱠᱟᱱᱟ᱾ ᱟᱨ ᱤᱧ ᱫᱩᱧ ᱢᱚᱱᱮᱭᱟ ᱡᱮ ᱱᱤᱭᱟᱹ ᱫᱷᱟᱣ ᱦᱚᱸᱠᱚ ᱥᱮᱴᱮᱨ ᱠᱚ ᱛᱟᱦᱮᱱᱟ᱾ ᱟᱹᱞᱤᱧᱟᱜ ᱢᱚᱱᱮ ᱞᱟᱹᱭ ᱮᱫᱟ ᱚᱱᱠᱟ᱾ ᱟᱨ ᱥᱮᱞᱮᱫ ᱠᱚ ᱛᱟᱦᱮᱸ ᱤᱧ ᱜᱤ ᱤᱧ ᱢᱟᱱᱮ ᱤᱧ ᱥᱮᱫ ᱠᱷᱚᱱᱤᱧ ᱞᱟᱹᱭ ᱠᱟᱱᱟ ᱡᱮ ᱥᱮᱞᱮᱫ ᱠᱚ ᱛᱟᱦᱮᱱ ᱠᱷᱟᱱ ᱟᱹᱰᱤ ᱱᱟᱯᱟᱭᱚᱜᱼᱟ᱾ ᱞᱟᱦᱟ ᱫᱷᱟᱣ ᱪᱮᱫ ᱞᱮᱠᱟ ᱠᱚ ᱥᱮᱞᱮᱫ ᱞᱮᱱᱟ? ᱱᱤᱭᱟᱹ ᱫᱷᱟᱣ ᱡᱩᱫᱤ ᱠᱚ ᱛᱟᱦᱮᱱᱟ ᱟᱨᱦᱚᱸ ᱟᱹᱰᱤ ᱱᱟᱯᱟᱭᱚᱜᱼᱟ᱾
ᱟᱪᱪᱷᱟ, ᱟᱹᱰᱤ ᱱᱟᱯᱟᱭ᱾ ᱟᱫᱚ ᱟᱞᱮ ᱨᱮᱦᱚᱸ ᱩᱱᱟᱹᱜ ᱫᱚ ᱥᱟᱱᱟᱢ ᱢᱟᱺᱡᱷᱤ ᱦᱟᱲᱟᱢᱟᱜ ᱟᱹᱭᱩᱨ ᱛᱮ ᱩᱱᱦᱤᱞᱚᱜ ᱫᱚ ᱥᱮ ᱟᱹᱛᱩ ᱠᱚᱨᱮᱱ ᱡᱷᱚᱛᱚ ᱦᱚᱲ ᱜᱮ ᱱᱟᱜ ᱩᱱ ᱦᱤᱞᱚᱜ ᱫᱚ ᱚᱸᱰᱮ ᱫᱚᱠᱚ ᱥᱮᱴᱮᱨ ᱠᱚ ᱮᱠᱟᱞ ᱛᱮᱜᱮ ᱛᱟᱦᱮᱱ ᱫᱚ ᱞᱟᱹᱠᱛᱤ ᱠᱟᱱ ᱜᱮᱭᱟ ᱦᱮᱸ, ᱟᱫᱚ ᱟᱭᱢᱟ ᱦᱚᱲ ᱫᱚ ᱱᱟᱦᱟᱜ ᱵᱟᱠᱷᱟᱱ ᱵᱟᱠᱚ ᱵᱩᱡᱟᱣᱟ ᱱᱚᱣᱟ ᱡᱮᱜᱮᱛ ᱡᱟᱠᱟᱛ ᱵᱤᱥᱥᱚ ᱟᱹᱫᱤᱵᱟᱹᱥᱤ ᱢᱟᱦᱟ ᱪᱮᱫ ᱠᱟᱱᱟ᱾ ᱱᱚᱝᱠᱟᱱᱟᱜ ᱱᱤᱛᱚᱜ ᱦᱚᱸ ᱢᱮᱱᱟᱜ ᱠᱚᱣᱟ ᱟᱭᱢᱟ ᱦᱚᱲ ᱜᱮ ᱵᱟᱠᱚ ᱵᱟᱰᱟᱭᱟ᱾ ᱪᱮᱫ ᱠᱟᱱᱟ ᱢᱮᱱᱛᱮ ᱱᱚᱣᱟ ᱡᱮᱜᱮᱛ ᱡᱟᱠᱟᱛ ᱟᱹᱫᱤᱵᱟᱹᱥᱤ ᱢᱟᱦᱟ ᱫᱚ᱾ ᱟᱫᱚ ᱚᱱᱟ ᱛᱮᱜᱮ ᱟᱞᱮ ᱫᱚᱞᱮ ᱢᱮᱛᱟᱣ ᱠᱟᱜ ᱠᱚᱣᱟ ᱩᱱ ᱦᱤᱞᱳᱜ ᱫᱚ ᱥᱟᱱᱟᱢ ᱠᱟᱭᱛᱮ ᱥᱟᱱᱟᱢ ᱦᱚᱲ ᱜᱮ, ᱱᱚᱰᱮ ᱫᱚ ᱥᱮᱴᱮᱨ ᱛᱟᱦᱮᱱ ᱯᱮ᱾ ᱟᱨ ᱡᱩᱫᱤᱭᱳ ᱧᱮᱞ ᱟᱠᱟᱱᱟ ᱱᱚᱜᱼᱚ ᱱᱚᱝᱠᱟ ᱢᱤᱫᱴᱟᱝ ᱥᱮᱨᱢᱟᱨ ᱨᱮ ᱦᱳᱭᱛᱳ ᱥᱮᱴᱮᱨ ᱠᱟᱱᱟᱭ ᱟᱨ ᱫᱚᱥᱟᱨ ᱥᱮᱨᱢᱟ ᱨᱮᱫᱚ ᱵᱟᱭ ᱦᱤᱡᱩᱜ ᱠᱟᱱᱟ᱾ ᱛᱟᱦᱚᱞᱮ ᱱᱚᱝᱠᱟᱛᱮᱢ ᱞᱟᱹᱭ ᱟᱫᱮ ᱠᱷᱟᱱ ᱫᱚ ᱟᱹᱰᱤ ᱦᱚᱲ ᱫᱚ ᱫᱟᱨᱟᱭ ᱵᱚᱪᱷᱚᱨ ᱫᱚ ᱱᱟᱜ ᱦᱤᱲᱤᱧ ᱠᱮᱫᱟᱭ᱾
ᱛᱚ ᱚᱱᱟ ᱛᱮᱜᱮ ᱯᱨᱚᱛᱤ ᱵᱚᱪᱷᱚᱨ ᱦᱤᱡᱩᱜ ᱢᱮᱱ ᱦᱩᱭᱩᱜ ᱠᱟᱱᱟ᱾ ᱟᱯᱮ ᱥᱮᱫ ᱫᱚ ᱜᱚᱝᱠᱮ?
ᱮᱠᱫᱚᱢ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱪᱮᱫᱟᱜ ᱥᱮ ᱟᱹᱰᱤᱜᱟᱱ ᱦᱚᱲᱜᱤ ᱱᱚᱣᱟ ᱤᱫᱤ ᱠᱟᱛᱮᱫ ᱵᱟᱠᱚ ᱵᱟᱰᱟᱭᱟ᱾ ᱫᱮ ᱱᱚᱣᱟ ᱫᱚ ᱪᱮᱫ ᱠᱟᱱᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮ ᱟᱹᱞᱤᱧ ᱞᱟᱹᱭᱟ ᱡᱮ ᱟᱞᱤᱧ ᱦᱚᱸ ᱱᱤᱭᱟᱹᱜᱮᱞᱤᱧ ᱞᱟᱹᱭᱟ ᱡᱮ ᱟᱹᱰᱤ ᱜᱟᱱ ᱦᱚᱲ ᱱᱚᱣᱟ ᱵᱟᱠᱚ ᱵᱟᱰᱟᱭᱟ ᱛᱚ ᱩᱱ ᱡᱚᱠᱷᱚᱱ ᱟᱹᱰᱤᱜᱟᱱ ᱢᱟᱨᱟᱝ ᱢᱟᱪᱮᱫ ᱠᱚ ᱢᱟᱱᱮ ᱡᱟᱦᱟᱸᱭ ᱢᱟᱨᱟᱝ ᱠᱚ ᱢᱮᱱᱟᱜ ᱠᱚᱣᱟ ᱥᱮ ᱚᱱᱟ ᱵᱟᱰᱟᱭᱟᱱ ᱠᱚ ᱢᱮᱱᱟᱜ ᱠᱚᱣᱟ ᱢᱟᱨᱟᱝ ᱜᱚᱝᱠᱮ ᱠᱚ ᱛᱚ ᱩᱱᱠᱩ ᱠᱚ ᱮ ᱡᱟᱦᱟᱸ ᱠᱚ ᱞᱟᱹᱭᱟ ᱡᱮ ᱱᱚᱣᱟ ᱫᱚ ᱥᱮ ᱤᱧᱤᱧ ᱞᱟᱹᱭᱟ ᱡᱮ ᱱᱚᱣᱟ ᱫᱚ ᱡᱟᱦᱟᱸ ᱟᱵᱚ ᱟᱵᱚᱣᱟᱜ ᱞᱟᱠᱪᱟᱨ ᱱᱤᱭᱟᱹ ᱠᱟᱱᱟ ᱢᱤᱫᱴᱮᱱ ᱩᱨᱩᱢ ᱠᱚ ᱤᱫᱤ ᱠᱟᱛᱮᱫᱩᱨᱩᱢ ᱟᱠᱵᱚᱣᱟᱜ ᱩᱯᱨᱩᱢ ᱥᱮ ᱦᱚᱠ ᱠᱟᱱ ᱛᱟᱵᱚᱱᱟ ᱛᱚ ᱱᱚᱜᱼᱚ ᱱᱤᱭᱟᱹ ᱠᱚ ᱠᱤᱪᱷᱩ ᱞᱟᱹᱭ ᱟᱠᱚ ᱜᱚᱢᱠᱮ ᱛᱟᱠᱚ ᱥᱮᱠᱚ ᱵᱟᱲᱟᱭ ᱧᱟᱢ ᱞᱮᱠᱷᱟᱱ ᱛᱚᱠᱚ ᱵᱩᱡᱷᱟᱹᱣ ᱧᱟᱢᱟ ᱡᱮ ᱱᱚᱣᱟ ᱫᱚ ᱟᱵᱚᱣᱟᱜ ᱢᱤᱫᱴᱟᱝ ᱡᱮᱜᱮᱛ ᱟᱹᱫᱤᱵᱟᱹᱥᱤ ᱫᱤᱵᱚᱥ ᱠᱟᱱᱟ ᱢᱮᱱᱛᱮ ᱥᱮ ᱡᱮᱜᱮᱛ ᱡᱟᱠᱟᱛ ᱨᱮᱱᱟᱜ ᱟᱹᱫᱤᱵᱟᱹᱥᱤ ᱫᱤᱵᱚᱥ ᱠᱟᱱᱟ
ᱦᱮᱸ ᱟᱫᱚ
ᱛᱟᱦᱚᱞᱮ ᱜᱚᱝᱠᱮ ᱟᱯᱮ ᱥᱮᱡ ᱫᱚ ᱱᱚᱜᱼᱚ ᱱᱚᱝᱠᱟ ᱛᱩᱢᱫᱟᱜ ᱴᱟᱢᱟᱠ ᱠᱚᱫᱚ ᱚᱠᱟ ᱞᱮᱠᱟᱱᱟᱜ ᱢᱮᱱᱟᱜᱼᱟ ᱞᱟᱹᱴᱩ ᱞᱟᱹᱴᱩᱣᱟᱜ ᱥᱮ ᱟᱞᱮᱥᱮᱫ ᱫᱚ ᱡᱮᱢᱚᱱ ᱱᱟᱟᱜ ᱛᱩᱢᱫᱟᱜ ᱴᱟᱢᱟᱠ ᱫᱚ ᱦᱩᱰᱤᱧ ᱦᱩᱰᱤᱧ ᱜᱮᱭᱟ ᱦᱮᱸ ᱟᱫᱚ ᱱᱚᱣᱟ ᱛᱮᱜᱮ ᱟᱞᱮ ᱥᱮᱫ ᱫᱚᱞᱮ ᱨᱟᱹᱥᱠᱟᱹ ᱠᱟᱹᱟ ᱟᱨᱦᱚᱸ ᱟᱭᱢᱟ ᱡᱟᱭᱜᱟ ᱠᱚᱨᱮ ᱫᱚ ᱧᱮᱞ ᱵᱟᱲᱟ ᱦᱩᱭ ᱟᱠᱟᱱᱟ ᱢᱟᱨᱟᱝ ᱢᱟᱨᱟᱝ ᱛᱩᱢᱫᱟᱜ ᱴᱟᱢᱟᱠ ᱟᱠ ᱛᱩᱢᱫᱟᱜ ᱫᱚ ᱩᱱ ᱢᱟᱨᱟᱝ ᱜᱮᱭᱟ ᱛᱚᱵᱮ ᱴᱟᱢᱟᱠ ᱜᱮ ᱱᱟᱦᱟᱜ ᱢᱟᱨᱟᱝ ᱜᱮᱭᱟ
ᱟᱪᱪᱷᱟ ᱟᱪᱪᱷᱟ ᱦᱮᱸ ᱜᱚᱝᱠᱮ ᱟᱞᱮᱥᱮᱫ ᱞᱟᱹᱭ ᱞᱮᱠᱷᱟᱱ ᱫᱚ ᱟᱯᱮᱥᱮᱫ ᱞᱮᱠᱟ ᱫᱚ ᱟᱞᱮᱭᱟᱜ ᱫᱚ ᱵᱟᱝ ᱠᱟᱱᱟ ᱟᱞᱮ ᱫᱚ ᱦᱩᱰᱤᱧ ᱦᱩᱰᱤᱧᱧᱟᱹᱜ ᱴᱟᱢᱟᱠ ᱢᱮᱱᱟᱜᱼᱟ ᱛᱩᱢᱫᱟᱜ ᱫᱚ ᱚᱱᱮ ᱪᱮᱫ ᱞᱮᱠᱟ ᱛᱩᱢᱫᱟᱜ ᱤᱱᱠᱟᱜᱮ ᱟᱯᱮᱥᱮᱫ ᱪᱮᱫᱞᱮᱠᱟ ᱟᱞᱮᱥᱮᱫ ᱦᱚᱸ ᱟᱱᱠᱟ ᱜᱮ ᱟᱨ ᱞᱟᱹᱭ ᱞᱮᱠᱷᱟᱱ ᱫᱚ ᱤᱱᱟᱹ ᱯᱮᱭᱟ ᱜᱮ ᱢᱮᱱᱟᱜᱼᱟ ᱟᱨ ᱰᱷᱚᱞ ᱠᱚ ᱛᱟᱦᱮᱱᱟ ᱟᱨ ᱰᱷᱚᱞ ᱛᱟᱦᱮᱱᱟ ᱟᱨ ᱡᱟᱠᱮ ᱵᱚᱞᱮ ᱞᱟᱹᱭᱠᱷᱟᱱ ᱚᱱᱮ ᱵᱟᱱᱟᱨ ᱛᱤ ᱛᱮ ᱠᱚ ᱢᱤᱫᱴᱮᱱ ᱪᱷᱟᱭᱚᱝ ᱥᱮ ᱪᱮᱫ ᱠᱚ ᱢᱮᱛᱟᱜᱼᱟ ᱟᱨ ᱚᱝᱠᱟ ᱨᱮᱜᱽᱲᱟ ᱠᱚᱫᱚ ᱚᱝᱠᱟ ᱠᱚ ᱦᱮᱸ ᱚᱱᱠᱟ ᱫᱚ ᱨᱮᱜᱽᱲᱟ ᱠᱚᱫᱚ ᱟᱞᱮ ᱥᱮᱫ ᱫᱚ ᱵᱟᱹᱱᱩᱜᱼᱟ ᱾ ᱟᱨ ᱱᱤᱭᱟᱹ ᱠᱚᱜᱮ ᱛᱟᱦᱮᱱᱟ ᱾ ᱟᱨ ᱩᱱᱦᱤᱞᱚᱧ ᱦᱚᱧ ᱧᱮᱞ ᱠᱟᱫ ᱠᱚᱜᱮᱭᱟ ᱡᱮ ᱚᱱᱟᱛᱮ ᱦᱮᱸ ᱜᱚᱝᱠᱮ
ᱟᱞᱮ ᱥᱮᱫ ᱦᱚᱸ ᱱᱚᱣᱟ ᱛᱮᱜᱮ ᱠᱟᱡᱟᱠ ᱠᱚ ᱨᱟᱹᱥᱠᱟᱹᱜᱼᱟ ᱾ ᱛᱩᱢᱫᱟᱜ ᱛᱟᱦᱮᱱᱟ ᱴᱟᱢᱟᱠ ᱛᱟᱦᱮᱱᱟ ᱟᱨ ᱤᱱᱟᱹ ᱥᱟᱶ ᱥᱟᱶᱛᱮᱱ ᱦᱟᱨᱢᱚᱱᱤ ᱵᱟᱱᱟᱢ ᱛᱟᱦᱮᱱᱟ ᱾ ᱟᱨᱦᱚᱸ ᱛᱤᱨᱭᱟᱹ ᱛᱟᱦᱮᱱᱟ ᱠᱚᱨᱛᱟᱞ ᱛᱟᱦᱮᱱᱟ ᱾ ᱱᱚᱜᱼᱱᱚᱝᱠᱟᱱᱟᱜ ᱛᱮᱜᱮ ᱟᱞᱮ ᱥᱮᱫ ᱫᱚᱞᱮ ᱨᱟᱹᱥᱠᱟᱹᱜ ᱜᱮᱭᱟ ᱾ ᱟᱨᱦᱚᱸ ᱟᱭᱢᱟ ᱡᱟᱜᱟ ᱠᱚᱨᱮ ᱫᱚ ᱧᱮᱞ ᱟᱠᱟᱱᱟ ᱱᱷᱟᱜ ᱚᱱᱛᱮ ᱫᱚ ᱟᱵᱚ ᱥᱮᱫ ᱠᱷᱚᱱ ᱫᱚ ᱛᱷᱚᱲᱟ ᱡᱩᱫᱟᱹ ᱧᱚᱜ ᱜᱮᱭᱟ ᱾ ᱚᱱᱛᱮ ᱫᱚ ᱢᱟᱨᱟᱝ ᱢᱟᱨᱟᱝ ᱴᱟᱢᱟᱠ ᱢᱮᱱᱟᱜᱼᱟ ᱚᱱᱛᱮ ᱫᱚ ᱟᱫᱚ ᱚᱱᱛᱮᱱ ᱨᱮᱫᱚ ᱛᱩᱢᱫᱟᱜ ᱦᱚᱸ ᱢᱮᱱᱟᱜ ᱛᱟᱠᱚᱣᱟ ᱾ ᱟᱨ ᱚᱱᱟ ᱥᱟᱶᱛᱮ ᱟᱨᱦᱚᱸ ᱧᱮᱞ ᱟᱠᱟᱱᱟ ᱨᱮᱜᱽᱲᱟ ᱢᱮᱱᱟᱜ ᱛᱟᱠᱚᱣᱟ ᱾ ᱟᱫᱚ ᱱᱚᱜᱼᱱᱚᱣᱟ ᱨᱮᱜᱽᱲᱟ ᱨᱩ ᱦᱚᱧ ᱪᱮᱥᱴᱟ ᱵᱟᱲᱟ ᱟᱠᱟᱫ ᱜᱮᱭᱟ ᱾ ᱟᱫᱚ ᱵᱟᱹᱧ ᱜᱟᱱ ᱜᱚᱫ ᱮᱫᱟ ᱱᱷᱟᱜ ᱾ ᱛᱚᱵᱮ ᱴᱟᱢᱟᱠ ᱨᱩ ᱫᱚᱧ ᱥᱮᱬᱟ ᱣᱟᱠᱟᱜ ᱜᱮᱭᱟ ᱾ ᱨᱩ ᱵᱟᱲᱟ ᱦᱩᱭ ᱟᱠᱟᱱᱟ ᱛᱚ ᱾
ᱟᱹᱰᱤ ᱱᱟᱯᱟᱭ ᱠᱟᱛᱷᱟ ᱛᱚ ᱞᱟᱹᱭ ᱞᱮᱠᱷᱟᱱ ᱟᱹᱞᱤᱧ ᱥᱮᱫ ᱠᱷᱚᱱ ᱦᱚᱸ ᱟᱹᱞᱤᱧ ᱦᱚᱸ ᱢᱤᱫᱴᱮᱱ ᱟᱹᱰᱤ ᱱᱤᱡᱮᱛᱮᱞᱤᱧ ᱞᱮᱠᱷᱟᱱ ᱨᱟᱹᱥᱠᱟᱹ ᱫᱚ ᱚᱱᱟ ᱨᱮᱫᱚ ᱢᱮᱱᱟᱜ ᱛᱟᱹᱞᱤᱧ ᱜᱮᱭᱟ ᱡᱮᱢᱚᱱ ᱞᱟᱹᱭ ᱞᱮᱠᱷᱟᱱ ᱛᱩᱢᱫᱟᱜ ᱴᱟᱢᱟᱠ ᱛᱩᱢᱫᱟᱜ ᱫᱚ ᱨᱩ ᱫᱚ ᱮᱱᱮ ᱤᱱᱟᱹᱜ ᱫᱚ ᱵᱟᱹᱞᱤᱧ ᱵᱟᱲᱟᱭᱟ ᱠᱤᱱᱛᱩ ᱴᱟᱢᱟᱠ ᱫᱚ ᱟᱹᱞᱤᱧ ᱦᱚᱸ ᱨᱩ ᱫᱩᱞᱤᱧ ᱵᱟᱲᱟᱭ ᱜᱮᱭᱟ ᱾ ᱟᱨ ᱡᱟᱦᱟᱸ ᱞᱤᱧ ᱧᱮᱞ ᱟᱠᱟᱫ ᱠᱚᱣᱟ ᱡᱮ ᱟᱹᱰᱤ ᱜᱟᱱ ᱨᱩᱥᱤᱠᱤᱭᱟᱹ ᱜᱮ ᱢᱟᱱᱮ ᱡᱟᱹᱥᱛᱤ ᱫᱚ ᱛᱩᱢᱫᱟᱜ ᱨᱩ ᱠᱚ ᱵᱟᱲᱟᱭᱟ ᱧᱮᱞ ᱢᱟᱠᱚ ᱧᱮᱞ ᱠᱟᱜ ᱠᱚᱜᱮᱭᱟ ᱾ ᱱᱤᱭᱟᱹ ᱛᱮᱜᱮ
ᱤᱧ ᱤᱧᱦᱚᱸ ᱛᱩᱢᱫᱟᱜ ᱨᱩ ᱫᱩᱧ ᱵᱟᱰᱟᱭ ᱜᱮᱭᱟ ᱾ ᱛᱚᱵᱮ ᱟᱞᱮᱥᱮᱫ ᱡᱟᱦᱟᱸ ᱨᱟᱦᱟ ᱛᱮᱠᱚ ᱨᱩᱭᱟ ᱚᱱᱟ ᱨᱟᱦᱟ ᱨᱩ ᱫᱩᱧ ᱵᱟᱲᱟᱭ ᱜᱮᱭᱟ ᱾ ᱫᱚᱝ ᱠᱷᱚᱱ ᱮᱦᱚᱵ ᱠᱟᱛᱮᱫ ᱵᱟᱦᱟ ᱞᱟᱜᱽᱲᱮ ᱡᱚᱛᱚ ᱨᱩ ᱜᱤᱧ ᱵᱟᱰᱟᱭ ᱜᱮᱭᱟ ᱾ ᱛᱚᱵᱮ ᱟᱻ ᱡᱟᱦᱟᱸ ᱥᱮᱫ ᱱᱷᱟᱜ ᱚᱱᱟ ᱞᱟᱹᱭᱫᱟᱢ ᱢᱟᱨᱟᱝ ᱢᱟᱨᱟᱝ ᱴᱟᱢᱟᱠ ᱢᱮᱱᱟᱜᱼᱟ ᱾ ᱚᱱᱛᱮᱱᱟᱜ ᱛᱩᱢᱫᱟᱜ ᱫᱚ ᱱᱷᱟᱜ ᱨᱩ ᱨᱟᱦᱟ ᱦᱚᱸ ᱠᱟᱹᱡ ᱟᱞᱟᱫᱟ ᱧᱚᱜ ᱜᱮᱭᱟ ᱟᱞᱮ ᱥᱮᱫ ᱠᱷᱚᱱ ᱫᱚ ᱾ ᱟᱫᱚ ᱚᱱᱟᱛᱮ ᱚᱱᱛᱮᱱᱟᱜ ᱛᱩᱢᱫᱟᱜ ᱥᱮ ᱨᱮᱜᱽᱲᱟ ᱠᱚᱫᱚ ᱱᱷᱟᱜ ᱵᱟᱹᱧ ᱜᱟᱱ ᱮᱫᱟ ᱛᱚᱵᱮ ᱴᱟᱢᱟᱠ ᱨᱩ ᱫᱚ ᱦᱚᱲ ᱧᱮᱞ ᱧᱮᱞ ᱛᱮᱜᱮ ᱥᱮᱬᱟ ᱫᱚ ᱥᱮᱬᱟ ᱜᱚᱫ ᱟᱠᱟᱹᱫᱟᱹᱧ ᱾ ᱛᱚ ᱨᱟᱹᱥᱠᱟᱹ ᱦᱚᱸ ᱨᱟᱹᱥᱠᱟᱹ ᱵᱩᱡᱷᱟᱹᱜ ᱜᱮᱭᱟ ᱛᱚ ᱚᱱᱟ ᱛᱮᱜᱮᱧ ᱥᱮᱬᱟ ᱟᱠᱟᱫᱟ ᱾
ᱟᱪᱪᱷᱟ ᱟᱹᱰᱤ ᱱᱟᱯᱟᱭ ᱠᱟᱛᱷᱟ ᱛᱚ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱫᱟ ᱡᱮ ᱱᱚᱣᱟ ᱟᱵᱮᱱ ᱡᱟᱦᱟᱸ ᱟᱵᱮᱱᱟᱜ ᱨᱟᱹᱥᱠᱟᱹ ᱥᱮ ᱟᱵᱮᱱ ᱵᱮᱱ ᱵᱟᱰᱟᱭᱟ ᱛᱩᱢᱫᱟᱜ ᱥᱮ ᱴᱟᱢᱟᱠ ᱨᱩ ᱾ ᱛᱚ ᱜᱚᱝᱠᱮ ᱞᱟᱹᱭ ᱟᱹᱞᱤᱧ ᱚᱠᱛᱚ ᱦᱚᱸ ᱦᱩᱭ ᱮᱱᱟ ᱟᱵᱮᱱ ᱥᱟᱞᱟᱜ ᱨᱚᱲ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱾
ᱟᱪᱪᱷᱟ ᱟᱹᱰᱤ ᱱᱟᱯᱟᱭ ᱛᱟᱦᱚᱞᱮ ᱜᱚᱝᱠᱮ ᱥᱟᱨᱦᱟᱣ ᱜᱮ ᱾
ᱴᱷᱤᱠ ᱜᱮᱭᱟ ᱛᱟᱦᱚᱞᱮ ᱜᱚᱢᱠᱮ ᱥᱟᱹᱜᱩᱱ ᱧᱤᱫᱟᱹ ᱾